ᱦᱮᱜ ᱦᱮᱸ, ᱜᱚᱝᱠᱮ ᱡᱚᱦᱟᱨ ᱡᱚᱦᱟᱨ ᱾
ᱦᱮᱸ ᱾
ᱫᱤᱭᱮ ᱱᱟᱯᱟᱭ ᱵᱟᱲᱟ ᱜᱮ?
ᱦᱮᱸ ᱱᱟᱯᱟᱭ ᱜᱮ, ᱟᱯᱮ ᱪᱮᱫ ᱞᱮᱠᱟ?
ᱟᱞᱮ ᱦᱚᱸ ᱱᱟᱯᱟᱭ ᱵᱟᱲᱟ ᱜᱮ, ᱛᱟᱞᱦᱮ ᱡᱚᱢᱼᱧᱩ ᱠᱚᱫᱚ ᱦᱩᱭ ᱵᱟᱲᱟ ᱟᱠᱟᱱᱟ ᱥᱮ ᱵᱟᱝ?
ᱦᱮᱸ ᱡᱚᱢ ᱧᱩ ᱦᱩᱭᱩ ᱟᱠᱟᱱᱟ, ᱱᱤᱛᱳᱜ ᱫᱚ ᱟᱹᱭᱩᱵ ᱵᱮᱞᱟ ᱠᱟᱱᱟ ᱥᱮ ᱟᱫᱚ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱵᱟᱹᱥᱭᱟᱹᱢ ᱠᱚᱫᱚ ᱛᱟᱦᱚᱞᱮ
ᱦᱮᱸ
ᱟᱫᱚ ᱡᱚᱢ ᱵᱟᱲᱟ ᱦᱩᱭ ᱟᱠᱟᱱᱟ ᱥᱮ ᱪᱮᱫ?
ᱦᱮᱸ ᱦᱮᱸ, ᱡᱚᱢ ᱵᱟᱲᱟ ᱫᱚ ᱦᱩᱭ ᱠᱟᱱ ᱜᱮᱭᱟ ᱾
ᱫᱟᱜ ᱢᱟᱹᱲᱤᱡ ᱡᱟᱹᱱᱤᱡ, ᱫᱟᱜ ᱢᱟᱹᱲᱤᱡ ᱠᱚ ᱫᱟᱠᱟ ᱠᱚ ᱾
ᱦᱮᱸ ᱥᱤᱛᱩᱝ ᱠᱟᱱᱟ ᱚᱱᱟ ᱫᱟᱜ ᱢᱟᱹᱰᱤ ᱜᱤ ᱾
ᱚ ᱟᱪᱪᱷᱟ ᱾
ᱫᱟᱜ ᱢᱟᱹᱰᱤ ᱟᱹᱞᱩ ᱥᱤᱯᱤ, ᱦᱩᱸ, ᱟᱯᱮ ᱠᱚᱫᱚ ᱡᱚᱢ ᱵᱟᱲᱟ ᱦᱩᱭᱮᱱᱟ?
ᱦᱳᱭ ᱡᱚᱢ ᱵᱟᱲᱟ ᱦᱩᱭ ᱟᱠᱟᱱᱟ, ᱱᱚᱜ-ᱚᱭ ᱠᱟᱰᱟ ᱠᱚ ᱟᱲᱟᱜ ᱵᱟᱲᱟ ᱦᱩᱭ ᱟᱠᱟᱱᱟ ᱾
ᱚ, ᱦᱮᱸ ᱚᱲᱟᱜ ᱨᱮᱜᱮ ᱵᱟᱲᱜᱮ ᱥᱮᱫ ᱨᱮ ᱫᱩᱲᱩᱵ ᱦᱩᱭ ᱟᱠᱟᱱᱟ ᱾
ᱚ ᱟᱪᱪᱷᱟ, ᱦᱚᱭ ᱠᱚ ᱡᱟᱹᱱᱤᱡ ᱧᱟᱢᱚᱜ ᱠᱟᱱᱟ ᱨᱮᱭᱟᱲ ᱜᱮ ᱾
ᱦᱮᱸ ᱦᱮᱸ ᱦᱚᱭ ᱧᱟᱢᱚᱜ ᱠᱟᱱᱟ ᱾
ᱟᱯᱮᱥᱮᱫ ᱚᱠᱟ ᱞᱮᱠᱟ ᱨᱤᱢᱤᱞ ᱠᱚ ᱨᱟᱠᱟᱵ ᱵᱟᱲᱟ ᱟᱠᱟᱫᱟ ᱥᱮ ᱵᱟᱝ?
ᱵᱟᱝ ᱵᱟᱝ ᱱᱚᱛᱮ ᱫᱚ ᱵᱟᱭ ᱨᱤᱢᱤᱞ ᱠᱟᱫᱟ᱾ ᱱᱚᱛᱮ ᱥᱤᱛᱩᱝ ᱮᱫ ᱠᱟᱱ ᱛᱟᱦᱮᱱᱟ ᱮᱱᱟᱱ ᱟᱹᱰᱤ ᱠᱟᱡᱟᱠ ᱱᱤᱛᱚᱜ ᱫᱚ ᱵᱟᱭ ᱨᱤᱢᱤᱞ ᱠᱟᱫᱟ ᱚᱱᱠᱟ ᱜᱮ
ᱳ ᱟᱪᱪᱷᱟ ᱟᱪᱪᱷᱟ
ᱦᱩᱸ ᱚᱱᱛᱮ ᱨᱤᱢᱤᱞ ᱠᱟᱫᱟ ᱥᱮ?
ᱦᱮᱸ ᱜᱚᱝᱠᱮ ᱱᱚᱛᱮ ᱫᱚ ᱨᱤᱢᱤᱞ ᱧᱮᱞᱚᱜ ᱠᱟᱱᱟ ᱟᱫᱚ ᱱᱟᱸᱜ ᱫᱟᱜ ᱫᱟᱜ ᱫᱚ ᱱᱟᱦᱟᱜ ᱦᱤᱡᱩᱜ ᱟᱥᱮ ᱵᱟᱝ ᱦᱤᱡᱩᱜᱼᱟ ᱚᱱᱟ ᱫᱚ ᱵᱟᱭ ᱞᱟᱹᱭ ᱜᱟᱱᱚᱜ ᱠᱟᱱᱟ ᱾ ᱨᱤᱢᱤᱞ ᱥᱟᱰᱮ ᱵᱟᱲᱟᱜ ᱠᱟᱱᱟ᱾
ᱦᱩᱸ ᱛᱟᱦᱞᱮ ᱦᱩᱲᱩ ᱠᱚᱫᱚ ᱯᱮ ᱮᱨ ᱠᱟᱫᱟ ᱥᱮ ᱵᱟᱝ?
ᱦᱩᱲᱩ ᱠᱚᱫᱚ ᱮᱨ ᱵᱟᱲᱟ ᱦᱩᱭ ᱠᱟᱱᱟ, ᱟᱨ ᱢᱚᱴᱟᱢᱩᱴᱤ ᱜᱮᱞ ᱜᱮᱞ ᱢᱤᱫ ᱜᱮᱞ ᱵᱟᱨ ᱫᱤᱱ ᱦᱩᱭ ᱠᱟᱱᱟ ᱱᱟᱦᱟᱜ ᱱᱤᱛᱚᱜ᱾
ᱚ ᱛᱚᱵᱮ ᱦᱟᱸᱜ ᱱᱤᱛᱚᱜ ᱫᱟᱜ ᱞᱮᱠᱷᱟᱡ ᱛᱚᱵᱮ ᱢᱚᱡᱽ ᱫᱟᱜ ᱮ ᱧᱟᱢᱟ ᱾
ᱦᱳᱭ ᱱᱤᱛᱚᱜ ᱫᱟᱜ ᱞᱮᱠᱷᱟᱱ ᱢᱟᱱᱮ ᱟᱹᱰᱤ ᱱᱟᱯᱟᱭ ᱱᱟᱦᱟᱜ ᱫᱟᱨᱮᱜᱼᱟ ᱾
ᱦᱩᱸᱢ
ᱟᱨ ᱛᱟᱨᱯᱚᱨᱮ ᱫᱟᱨᱮ ᱠᱟᱛᱮᱫ ᱨᱮᱦᱚᱸ ᱜᱚᱢᱠᱮ ᱵᱟᱭ ᱦᱩᱭᱩᱜ ᱫᱚ, ᱯᱚᱨᱮᱛᱮ ᱦᱟᱸᱰᱮ ᱱᱟᱜ ᱡᱩᱫᱤ ᱯᱚᱨᱮᱛᱮ ᱡᱩᱫᱤ ᱵᱟᱭ ᱫᱟᱜᱟ
ᱦᱟᱸ ᱦᱟᱸ
ᱛᱟᱦᱚᱞᱮ ᱛᱟᱦᱚᱞᱮ ᱞᱚᱥᱚᱫ ᱨᱮᱱᱟᱜ ᱵᱟᱭ ᱜᱟᱱᱚᱜᱼᱟ ᱾
ᱦᱩᱸ ᱱᱚᱜ-ᱱᱚᱣᱟ ᱜᱮ ᱢᱩᱥᱠᱤᱞ ᱫᱚ, ᱧᱮᱛᱚᱜ ᱫᱟᱜ ᱞᱮᱠᱷᱟᱡ ᱟᱵᱟᱨ ᱛᱟᱭᱚᱢ ᱛᱮ ᱵᱟᱭ ᱫᱟᱜ ᱞᱮᱠᱷᱟᱡ ᱫᱚ ᱦᱟᱸᱜ ᱟᱵᱟᱨ ᱢᱩᱥᱠᱤᱞ ᱾
ᱦᱳᱭ ᱦᱳᱭ ᱦᱳᱭ
ᱛᱚ ᱚᱱᱠᱟ ᱵᱩᱡᱷᱟᱹᱜ ᱠᱟᱱᱟ ᱫᱟᱜ ᱜᱮᱭᱟ ᱦᱟᱸᱜ ᱛᱟᱭᱚᱢ ᱥᱮᱫ ᱾
ᱦᱮᱸ ᱚᱱᱠᱟ ᱜᱮ ᱵᱩᱡ ᱫᱚ ᱵᱩᱡᱷᱟᱹᱜ ᱠᱟᱱᱟ, ᱡᱮ ᱱᱤᱛᱚᱜ ᱟᱹᱰᱤ ᱠᱟᱡᱟᱠᱮ ᱥᱤᱛᱩᱝ ᱮᱫ ᱫᱚ ᱜᱚᱝᱠᱮ, ᱦᱳᱭ
ᱥᱤᱛᱩᱝ ᱢᱟᱭ ᱥᱤᱛᱩᱝ ᱚᱱᱠᱟ
ᱚ ᱛᱟᱦᱚᱞᱮ ᱜᱚᱝᱠ ᱦᱩᱞ ᱢᱟᱦᱟᱨᱮ ᱪᱮᱫ ᱦᱳᱭ ᱜᱚᱝᱠᱮ, ᱦᱩᱞ ᱢᱟᱦᱟ ᱨᱮ ᱪᱮᱫ ᱞᱮᱠᱟ ᱡᱚᱢ ᱧᱩ ᱵᱟᱲᱟ ᱦᱩᱭᱱᱟ ᱜᱚᱝᱠᱮ ᱛᱟᱦᱚᱞᱮ?
ᱦᱩᱞ ᱢᱟᱦᱟ
ᱦᱳᱭ
ᱦᱳᱹᱜ ᱦᱩᱞ ᱢᱟᱦᱟ ᱢᱟ ᱦᱟᱸᱜ ᱟᱹᱣᱨᱤ ᱛᱤᱭᱟᱹᱜᱚ-ᱟ, ᱦᱚᱸᱜᱼᱚᱭ ᱛᱤᱭᱳᱜ ᱠᱟᱱᱟ ᱦᱟᱸᱜ ᱛᱤᱨᱤᱥᱮ ᱡᱩᱱ ᱾
ᱦᱳᱭ ᱜᱚᱝᱠᱮ ᱟᱢ
ᱦᱮᱸ ᱦᱮᱸ ᱟᱢᱵᱟᱵᱚᱛ ᱛᱤ ᱨᱮᱦᱚᱸ ᱦᱮᱸ ᱡᱚᱢ ᱧᱩ ᱦᱚᱸ ᱴᱷᱤᱠ ᱜᱮ ᱦᱩᱭᱱᱟ ᱾
ᱦᱳᱭ
ᱥᱩᱠᱨᱤ ᱥᱩᱠᱨᱤ ᱡᱤᱞ ᱯᱤᱴᱷᱟᱹ ᱠᱚᱞᱮ ᱯᱤᱴᱷᱟᱹ ᱵᱟᱲᱟ ᱠᱮᱫᱟ, ᱟᱨ ᱥᱮᱛᱟᱜ ᱨᱮ ᱚᱱᱟ ᱠᱷᱟᱱᱴᱷᱟᱲ ᱵᱮᱞᱮ ᱩᱞ ᱵᱤᱞᱤ ᱥᱟᱶ ᱠᱷᱟᱹᱡᱟᱹᱲᱤ ᱠᱚ ᱡᱚᱢ ᱦᱩᱭ ᱠᱟᱱᱟ᱾
ᱚ ᱟᱪᱪᱷᱟ, ᱩᱱᱠᱟ ᱛᱟᱦᱚᱞᱮ ᱰᱟᱹᱝᱨᱤ ᱡᱤᱞ ᱠᱚᱫᱚ ᱪᱟᱞᱟᱜᱼᱟ ᱥᱮ ᱵᱟᱭ ᱪᱟᱞᱟᱜᱼᱟ?
ᱰᱟᱝᱨᱤ ᱡᱤᱞ ᱫᱚ ᱪᱟᱞᱟᱜ ᱟ ᱫᱚ ᱪᱟᱞᱟᱜ ᱜᱮᱭᱟ᱾
ᱚ ᱟᱪᱪᱷᱟ, ᱟᱯᱮ ᱚ ᱵᱟᱨᱦᱮᱸ ᱵᱟᱨᱮᱛᱮ ᱵᱟᱝ᱾
ᱦᱩᱸ
ᱚ
ᱱᱚᱛᱮ ᱫᱚ ᱡᱚᱛᱚ ᱦᱚᱲᱜᱮ ᱥᱚᱢᱟᱱ ᱜᱮᱭᱟᱞᱮ ᱱᱚᱛᱮ ᱫᱚ᱾ ᱚᱠᱚᱭ ᱦᱚᱸ ᱪᱮᱸᱜ ᱦᱚᱸ ᱵᱚᱞᱮ ᱤᱱᱟᱹᱜ ᱵᱟᱠᱚ ᱧᱮᱞ ᱩᱸ
ᱟ
ᱚᱱᱛᱮ ᱫᱚ ᱪᱟᱞᱟᱜ-ᱟ ᱥᱮ ᱵᱟᱝ?
ᱦᱮᱸ ᱜᱚᱝᱠᱮ ᱱᱚᱛᱮ ᱫᱚ ᱟᱹᱰᱤ, ᱟᱹᱰᱤ ᱡᱟᱹᱥᱛᱤ ᱪᱟᱞᱟᱜᱼᱟ ᱚᱱᱟ ᱫᱚ᱾
ᱚ ᱦᱩᱸ
ᱚᱱᱟᱫᱚ ᱱᱤᱭᱟᱹ ᱟᱹᱛᱩ ᱠᱚᱨᱮ ᱠᱚ ᱵᱮᱱᱟᱣ ᱵᱟᱲᱟ ᱠᱚᱫᱚ᱾
ᱦᱟᱸ ᱦᱟᱸ ᱛᱟᱦᱞᱮ ᱟᱯᱮ ᱚᱸᱰᱮ ᱟᱛᱳ ᱫᱚ ᱚᱱᱠᱟ ᱮᱠᱮᱱ ᱦᱚᱲ ᱡᱟᱹᱛ ᱜᱮᱥᱮ ᱫᱤᱠᱩ ᱠᱚᱦᱚᱸ ᱢᱮᱱᱟᱜ ᱠᱚ ᱜᱮᱭᱟ?
ᱦᱮᱸ ᱜᱚᱝᱠᱮ ᱱᱚᱰᱮᱼᱼ ᱟᱵᱚ ᱱᱤᱭᱟᱹ ᱥᱟᱱᱛᱟᱲ ᱜᱷᱟᱨᱚᱧᱡᱽ ᱜᱮ ᱢᱮᱱᱟᱜ-ᱟ ᱱᱚᱸᱰᱮ ᱫᱚ᱾
ᱚ ᱦᱩᱸ ᱦᱩᱸ ᱦᱟᱸ ᱦᱟᱸ
ᱮ ᱜᱚᱝᱠᱮ ᱛᱟᱦᱞᱮ ᱟᱯᱮ ᱚᱱᱛᱮ ᱫᱚ ᱤᱭᱟᱹ ᱢᱮᱱᱫᱟᱞᱤᱧᱼᱼ ᱟᱯᱮ ᱚᱱᱛᱮ ᱫᱚ ᱪᱮᱫ ᱪᱮᱫ ᱦᱩᱲᱩ ᱠᱚᱯᱮ ᱨᱚᱦᱚᱭ ᱵᱟᱲᱟᱭ ᱛᱮ?
ᱦᱩᱲᱩ ᱫᱚᱼᱼ ᱥᱚᱨᱱᱚ ᱠᱩ ᱟᱨᱦᱚᱸ ᱪᱮᱫ ᱠᱚ ᱧᱩᱛᱩᱢ ᱠᱚᱦᱚᱧ ᱵᱟᱹᱧ ᱵᱟᱲᱟᱭᱟ ᱤᱱᱟᱹᱜ ᱢᱚᱸᱡᱽ ᱛᱮ᱾ ᱦᱟᱸ
ᱡᱟᱭ
ᱜᱚᱝᱠᱮ ᱛᱟᱦᱞᱮ ᱦᱩᱲᱩ ᱪᱟᱥ ᱠᱚᱫᱚ ᱢᱮᱱᱫᱟᱞᱤᱧ ᱟᱯᱮ ᱚᱱᱛᱮ ᱦᱩᱲᱩ ᱪᱟᱥ ᱫᱚ ᱚᱠᱟᱞᱮ ᱞᱮᱠᱟ ᱜᱚᱝᱠᱮ?
ᱦᱩᱲᱩ ᱪᱟᱥ ᱫᱚ ᱚᱱᱟ ᱤᱭᱟᱹ ᱠᱚᱜᱮᱼᱼ ᱤᱭᱟᱹ ᱠᱚ ᱡᱚᱨᱟ ᱠᱚᱜᱮ ᱮᱢ ᱦᱩᱭᱩᱜ ᱠᱟᱱᱟ ᱟᱨᱼᱼ ᱮᱨ ᱦᱩᱭ ᱠᱟᱱᱟ᱾
ᱚ ᱟᱪᱪᱷᱟ ᱮᱨ ᱵᱟᱲᱟ ᱚ ᱚᱱᱟ ᱵᱟᱹᱭᱦᱟᱹᱲ ᱛᱮᱫ ᱮᱨ ᱦᱩᱭ ᱠᱟᱱᱟ ᱥᱮᱫ ᱚ ᱛᱟᱦᱞᱮ ᱱᱚᱜᱚ ᱱᱟ ᱤᱭᱟᱹ ᱠᱚᱫᱚ ᱱᱤᱭᱟᱹ ᱵᱟᱹᱫ ᱠᱚᱫᱚ ᱜᱚᱝᱠᱮ
ᱵᱟᱹᱫᱽ ᱠᱚᱦᱟᱜ ᱚᱸᱰᱮ ᱜᱮ ᱢᱤᱫ ᱫᱚᱢ ᱨᱮᱜᱤ ᱮᱨ ᱦᱩᱭ ᱠᱟᱱᱟ ᱟᱫᱚ ᱦᱩᱭ ᱞᱮᱱ ᱠᱷᱟᱡ ᱚᱱᱛᱮ ᱦᱚᱸ ᱨᱚᱦᱚᱭ ᱚᱸᱰᱮ ᱠᱷᱚᱭ ᱤᱫᱤ ᱦᱩᱭᱩᱜ-ᱟ᱾
ᱟ ᱪᱟ ᱪᱟ ᱪᱟ
ᱦᱩᱢ ᱦᱩ
ᱦᱳᱭ ᱛᱚ
ᱚ ᱟᱨ ᱚᱱᱛᱮ ᱫᱚ ᱪᱮᱫ ᱞᱮᱠᱟ ᱯᱮ ᱤᱭᱟᱹᱭ ᱜᱮᱭᱟ ᱮᱨ ᱜᱮᱭᱟ?
ᱦᱮᱸ ᱜᱚᱝᱠᱮ ᱱᱚᱱᱛᱮ ᱦᱚᱸ ᱱᱚᱜᱚ ᱱᱚᱣᱟ ᱥᱚᱨᱱᱚ ᱞᱚᱞᱟᱴ ᱛᱟᱯᱚᱨᱮ ᱥᱟᱫᱟ ᱥᱚᱨᱱᱚᱼᱼ ᱚᱱᱟ ᱠᱚ ᱯᱚᱠᱨᱟᱱ ᱱᱚᱜᱚ ᱱᱟ ᱠᱚ ᱢᱮᱱᱟᱜ ᱛᱟᱞᱮᱭᱟ᱾ ᱱᱚᱛᱮ ᱫᱚ ᱜᱚᱝᱠᱮ ᱟᱹᱰᱤ ᱟᱹᱰᱤ ᱠᱟᱡᱟᱠ ᱦᱩᱲᱩ ᱫᱚᱞᱮ ᱪᱟᱥᱟ
ᱦᱟᱸ ᱦᱟᱸ
ᱚᱱᱟ ᱦᱩᱲᱩ ᱡᱚᱠᱷᱚᱱ ᱡᱚᱠᱷᱚᱱ ᱨᱚᱦᱚᱭ ᱦᱩᱭᱩᱜ-ᱟ ᱥᱮ
ᱦᱟᱸ ᱦᱟᱸ
ᱮᱠᱫᱚᱢ ᱱᱩᱠᱩ ᱠᱟᱲᱟ ᱰᱟᱹᱝᱨᱤ ᱱᱟᱦᱮᱞ ᱛᱮᱞᱮ ᱥᱤᱭᱟ᱾
ᱦᱩᱸ
ᱮᱠᱫᱚᱢ ᱟᱹᱰᱤ ᱪᱮᱨᱦᱟ ᱞᱚᱥᱚᱫ ᱠᱟᱛᱮᱫ ᱛᱟᱨᱯᱚᱨᱮ ᱚᱱᱟ ᱚᱱᱟ ᱟᱲᱮᱼᱼ ᱠᱚ ᱜᱚᱝᱠᱮ ᱛᱟᱦᱮᱱᱟ ᱥᱮ
ᱦᱟᱸ ᱦᱟᱸ
ᱚᱱᱟ ᱠᱚ ᱥᱟᱯᱷᱟᱭᱞᱮ ᱚᱱᱟ ᱠᱩᱰᱤᱛᱮ ᱚᱱᱟ ᱡᱟᱦᱟᱸ ᱫᱚ ᱠᱩᱰᱤ ᱵᱚᱱ ᱢᱮᱛᱟᱜ ᱠᱟᱱᱟᱼᱼ ᱟᱯᱮ ᱥᱮᱫ ᱫᱚ ᱜᱚᱝᱠᱮ ᱪᱮᱫ ᱠᱚ ᱢᱮᱛᱟᱜ ᱠᱟᱱᱟ? ᱦᱳᱭ ᱠᱩᱰᱤ ᱴᱟᱝᱱᱟ ᱦᱟᱛᱮ ᱚᱱᱟᱛᱮ ᱮᱠᱫᱚᱢ ᱪᱮᱨᱦᱟ ᱥᱟᱦᱤᱡ ᱞᱮ ᱦᱚᱭᱚ ᱥᱟᱯᱟᱭᱟ ᱡᱟᱛᱮ ᱮᱠᱫᱚᱢ ᱟᱞᱚ ᱜᱟᱡᱟᱲᱚᱜ ᱢᱟ ᱠᱷᱮᱛᱼᱼ
ᱦᱩᱢ
ᱚᱱᱟ ᱠᱚ ᱦᱚᱭᱚ ᱥᱟᱯᱟ ᱠᱟᱛᱮᱫ ᱮᱠᱫᱚᱢ ᱮᱼᱼ ᱚᱱᱟ ᱫᱟᱜ ᱞᱮ ᱛᱚᱢᱵᱷᱟᱣ ᱠᱟᱜ-ᱟ ᱜᱚᱝᱠᱮ ᱚᱱᱟ ᱯᱩᱨᱟᱹ ᱠᱷᱮᱛ ᱨᱮ
ᱦᱮᱸ ᱦᱮᱸ
ᱠᱷᱮᱛ ᱨᱮ ᱫᱟᱜ ᱛᱚᱸᱵᱟᱣ ᱠᱟᱛᱮᱜ ᱚᱱᱟ ᱥᱟᱨ ᱪᱟᱯᱟᱱ ᱞᱮ ᱮᱢᱟᱫ ᱜᱮ ᱠᱟᱹᱴᱤᱡ ᱠᱟᱹᱴᱤᱡ
ᱦᱩᱸ ᱦᱩᱸ
ᱚᱱᱟ ᱡᱟᱦᱟᱸ ᱫᱚ ᱠᱷᱚᱫ ᱵᱚᱱ ᱢᱮᱛᱟᱜ ᱠᱟᱱᱟ ᱜᱚᱝᱠᱮ
ᱦᱮᱸ ᱠᱷᱚᱫ, ᱡᱚᱨᱟ ᱱᱚᱛᱮ ᱫᱚ ᱡᱚᱨᱟ ᱠᱚ ᱢᱮᱛᱟᱜ-ᱟ᱾
ᱦᱳᱭ ᱟᱪᱪᱷᱟ ᱚᱱᱟ ᱠᱚ ᱮᱢ ᱵᱟᱲᱟ ᱠᱟᱛᱮᱫ ᱛᱟᱦᱞᱮ ᱮᱠᱫᱚᱢ ᱮ ᱪᱮᱨᱦᱟ ᱥᱟᱦᱤᱡ ᱮᱫ ᱞᱟᱭᱤᱱ ᱞᱟᱭᱤᱱ ᱞᱮ ᱨᱚᱦᱚᱭ ᱠᱮᱫ ᱜᱮ,
ᱦᱟᱸ
ᱟᱨ ᱨᱚᱦᱚᱭ ᱵᱟᱲᱟ ᱠᱟᱛᱮᱫ ᱡᱚᱠᱷᱚᱱ ᱜᱚᱢᱠᱮ ᱚᱱᱟ ᱚᱱᱟ ᱵᱟᱨ ᱢᱟᱦᱱᱟᱹ ᱜᱟᱱ ᱦᱩᱭ ᱮᱱᱟ,
ᱦᱮᱸ
ᱛᱚᱠᱷᱚᱱ ᱜᱚᱝᱠᱮ ᱟᱨᱚ ᱚᱱᱟ ᱫᱟᱜ ᱠᱚᱞᱮ ᱧᱮᱞ ᱟᱼᱟ, ᱫᱤᱭᱮ ᱛᱟᱦᱚᱞᱮ ᱟᱨᱚ ᱚᱱᱟ ᱚᱱᱟ ᱜᱷᱟᱥ ᱠᱚ ᱚᱢᱚᱱᱚᱜᱼᱟ ᱛᱚ ᱫᱚᱥᱨᱟ ᱟᱨᱚ, ᱛᱟᱦᱞᱮ ᱚᱱᱟ ᱜᱷᱟᱥ ᱠᱚ ᱟᱨᱚ ᱚᱱᱟ ᱨᱟᱡᱟᱜ ᱥᱟᱯᱷᱟ ᱠᱟᱛᱫ ᱮᱠᱫᱚᱢ ᱟᱨᱚ ᱫᱚᱥᱨᱟ ᱟᱨᱚ ᱥᱟᱨ ᱞᱮ ᱮᱢᱟᱜᱼᱟ᱾ ᱚᱱᱮ ᱮᱥᱯᱨᱮᱭᱟᱭ ᱮᱥᱯᱨᱮᱭᱟᱜᱼᱟ ᱞᱮ᱾ ᱛᱟᱦᱚᱞᱮ ᱚᱱᱟ ᱯᱚᱨᱮ ᱜᱚᱝᱠᱮ ᱛᱟᱦᱚᱞᱮ ᱮᱥᱯᱨᱮ ᱵᱟᱲᱟ ᱠᱟᱛᱮᱱ ᱦᱟᱜ ᱡᱚᱠᱷᱚᱱ ᱦᱟᱜ ᱟᱨᱚ ᱜᱮᱞᱮᱜ-ᱟ ᱥᱮ ᱠᱟᱹᱴᱤᱡ ᱠᱟᱹᱴᱤᱡ ᱱᱟᱜ, ᱜᱟᱹᱪᱷᱤᱜᱼᱟ ᱪᱮᱨᱦᱟ ᱥᱟᱺᱦᱤᱡ ᱩᱱ ᱥᱚᱢᱚᱭ ᱟᱨᱚ ᱚᱱᱟ ᱨᱟᱱ ᱠᱚ ᱦᱟᱞᱠᱟ ᱦᱟᱞᱠᱟ ᱞᱮ ᱮᱢᱟᱫ ᱜᱮ, ᱡᱟᱛᱮ ᱪᱮᱨᱦᱟ ᱥᱟᱦᱤᱫ ᱦᱩᱭᱩᱜ ᱢᱟ ᱦᱩᱲᱩ᱾
ᱦᱩᱸ ᱦᱩᱸ
ᱟᱨ ᱚᱱᱟ ᱯᱚᱨᱮ ᱜᱚᱝᱠᱮ ᱮᱠᱫᱚᱢ ᱪᱮᱨᱦᱟ ᱥᱟᱦᱤᱡ ᱦᱩᱭ ᱵᱟᱲᱟ ᱠᱟᱛᱮ ᱡᱚᱠᱷᱚᱱᱟᱜ ᱜᱮᱞᱮᱜᱼᱟ ᱚᱱᱟ ᱜᱮᱞᱮ ᱥᱚᱢᱚᱭ ᱦᱱᱟᱜ ᱟᱨᱚ ᱫᱚᱥᱨᱟ ᱞᱮ ᱥᱟᱯᱷᱟᱟᱜ ᱦᱳᱭ ᱮᱠᱫᱚᱢ ᱪᱮᱦᱨᱟ ᱥᱟᱺᱦᱤᱡ᱾
ᱚ ᱦᱩᱢ
ᱥᱟᱯᱷᱟ ᱵᱟᱲᱟ ᱠᱟᱛᱮᱫ ᱟᱫᱚ ᱡᱚᱠᱷᱚᱱ ᱦᱟᱜ ᱵᱤᱞᱤᱭᱮᱱᱟ ᱟᱫᱚ ᱩᱱᱫᱚ ᱤᱨ ᱤᱨ ᱵᱟᱲᱟ ᱠᱟᱛᱮᱫ ᱛᱚᱞ ᱵᱟᱲᱟ ᱠᱟᱛᱮ ᱚᱲᱟᱜ ᱞᱮ ᱤᱫᱤ ᱠᱮᱫ ᱜᱮ, ᱚᱲᱟᱜ ᱚᱱᱟ ᱢᱤᱥᱤᱱ ᱜᱚᱢᱠᱮ ᱛᱟᱦᱮᱱ ᱫᱚ ᱚᱲᱟᱜ ᱨᱮ, ᱦᱩᱲᱩ ᱫᱟᱞ ᱢᱮᱥᱤᱱ ᱫᱚ ᱚᱱᱟᱛᱮ ᱫᱟᱞ ᱵᱟᱲᱟ ᱠᱟ ᱠᱟᱛᱮᱫ ᱛᱟᱞᱦᱮ ᱮᱠᱫᱚᱢ ᱟᱫᱚ ᱚᱲᱟᱜ ᱨᱮ ᱞᱮ ᱵᱟᱭ ᱩᱛᱟᱹᱨᱟ, ᱟᱨ ᱚᱱᱟ ᱵᱩᱥᱩᱵ ᱛᱮᱫ ᱡᱟᱦᱟᱸ ᱜᱚᱝᱠᱮ ᱛᱟᱦᱮᱱᱟ ᱥᱮ
ᱦᱮᱸ ᱦᱮᱸ
ᱚᱱᱟ ᱟᱯᱮ ᱥᱮᱫ ᱫᱚ ᱚᱠᱟᱠᱟ ᱢᱟᱱᱮ ᱪᱮᱫ ᱞᱮᱠᱟ ᱠᱟᱜ ᱟᱯᱮ ᱜᱚᱝᱠᱮ ᱚᱱᱟ ᱵᱩᱥᱩᱵ ᱫᱚ?
ᱵᱩᱥᱩᱵ ᱫᱚ ᱱᱚᱛᱮ ᱫᱚ ᱚᱱᱟ ᱠᱩ ᱫᱟᱞᱟᱠᱩ ᱟᱫᱚ ᱚᱱᱠᱟ ᱪᱟᱹᱠᱤ ᱠᱟᱜ-ᱟᱞᱮ,
ᱟᱪᱪᱷᱟ
ᱦᱮᱸ ᱟᱨ ᱮᱴᱟᱜ ᱥᱮᱫ ᱫᱚ ᱱᱚᱝᱠᱟᱧ ᱵᱟᱲᱟᱭᱟᱹᱧ ᱚᱱᱟ ᱫᱚ ᱚᱱᱛᱮ ᱫᱚ ᱠᱩ ᱢᱟᱸᱰᱟᱭᱟ ᱠᱩ ᱚᱱᱟ ᱦᱩᱲᱩ ᱠᱩ ᱢᱟᱸᱰᱟᱭᱟ᱾
ᱚ ᱟᱪᱪᱷᱟ
ᱡᱟᱦᱟᱸ ᱦᱮᱸ ᱡᱟᱦᱟᱸ ᱟᱵᱚ ᱵᱚ ᱫᱟᱞᱟ ᱚᱱᱟ ᱫᱚ ᱚᱱᱛᱮ ᱢᱟᱸᱰᱟᱭᱟ ᱠᱩ ᱚᱱᱠᱟᱧ ᱧᱮᱞ ᱠᱟᱜ ᱠᱚᱣᱟ ᱾ ᱦᱩᱸ ᱦᱩᱸ ᱵᱟᱠᱩ ᱫᱟᱞᱟ ᱚᱱᱛᱮ
ᱟᱨ ᱡᱟᱦᱟᱸ ᱚᱱᱮ ᱟᱢ ᱢᱮᱱ ᱠᱮᱫᱟ ᱤᱭᱟᱹ ᱵᱤᱥ ᱯᱮ ᱮᱢᱟᱜ ᱜᱮᱭᱟ ᱛᱚ, ᱟᱫᱚ ᱚᱱᱟ ᱫᱚ ᱜᱷᱟᱥ ᱜᱚᱡᱚᱜ ᱵᱤᱥ ᱥᱮ ᱛᱤᱡᱩ ᱠᱚ ᱜᱚᱡᱚᱜ ᱵᱤᱥ ᱚᱠᱟᱴᱟᱜ ᱵᱤᱥ ᱯᱮ ᱞᱟᱜᱟᱣ ᱜᱮᱭᱟ?
ᱚᱱᱟ ᱫᱚ ᱜᱚᱝᱠᱮ ᱛᱤᱡᱩ ᱠᱚ ᱜᱩ ᱜᱩᱡᱩᱜ ᱵᱤᱥ᱾ ᱡᱟᱛᱮ ᱟᱞᱚ ᱢᱟᱱᱮ ᱟᱞᱚ ᱠᱚ ᱞᱟᱜᱟᱜ ᱢᱟ ᱚᱱᱟ ᱨᱮ᱾
ᱦᱮᱸ ᱦᱮᱸ ᱟᱨ ᱜᱷᱟᱸᱥ ᱫᱚ ᱚᱱᱟ ᱫᱚᱯᱮ ᱛᱩᱫ ᱜᱮᱭᱟ ᱡᱟᱸᱦᱟ ᱤᱭᱟᱹ ᱠᱚ ᱢᱮᱱᱟ᱾ ᱪᱮᱫ ᱠᱚ ᱢᱮᱱᱟ ᱦᱤᱲᱤᱧ ᱮᱫ ᱟᱞᱤᱧ,
ᱦᱮᱸ ᱜᱚᱝᱠᱮ ᱚᱱᱟ ᱫᱚ ᱦᱮᱸ ᱚᱱᱟ ᱡᱟᱦᱟᱱᱟᱜ ᱚᱸᱡᱽᱨᱟ ᱠᱚᱜᱼᱟ ᱥᱮ
ᱦᱮᱸ ᱦᱮᱸ᱾
ᱚᱱ ᱚᱱᱟ ᱫᱚ ᱛᱩᱫ ᱠᱟᱜᱼᱟ ᱞᱮ ᱛᱩᱫ ᱠᱟᱛᱮ ᱞᱮ ᱜᱤᱰᱤ ᱠᱟᱜᱼᱟ ᱚᱱᱟ ᱫᱚ ᱵᱟᱭᱨᱮ ᱥᱮᱫ ᱨᱮ,
ᱦᱩᱸ ᱦᱩᱸ ᱟᱭᱢᱟ ᱱᱚᱛᱮᱧ ᱧᱮᱞ ᱟᱠᱟᱫ ᱠᱚᱣᱟ ᱱᱚᱛᱮ ᱫᱚ ᱵᱤᱥ ᱠᱚ ᱞᱟᱜᱟᱣ ᱜᱮᱭᱟ ᱚᱱᱟ ᱞᱟᱹᱜᱤᱫ ᱦᱚᱸ ᱚᱱᱟ ᱡᱟᱦᱟᱸ ᱵᱤᱥ᱾
ᱚᱱᱟ ᱟᱯᱮ ᱥᱮᱫ ᱫᱚ ᱵᱤᱥ ᱠᱚ ᱞᱟᱜᱟᱣᱟ ᱪᱮ ᱜᱚᱝᱠᱮ?
ᱦᱮᱸ ᱦᱮᱸ ᱩᱱ ᱥᱚᱢᱚᱭ ᱠᱟᱡᱟᱠ ᱥᱤᱛᱩᱝᱼᱟ ᱟᱫᱚ ᱚᱱᱟ ᱵᱤᱥ ᱠᱚ ᱞᱟᱜᱟᱣᱼᱟ᱾
ᱚ ᱟᱪᱪᱷᱟ᱾
ᱜᱚᱝᱠᱮ ᱛᱟᱞᱮ ᱚᱱᱮ ᱚᱱᱮ ᱚᱱᱠᱟ ᱛᱟᱞᱮ ᱢᱟᱱᱮ ᱚᱱᱮ ᱚᱱᱠᱟ ᱠᱟᱛᱮᱜ ᱛᱟᱦᱚᱞᱮ ᱦᱩᱲᱩ ᱫᱚᱯᱮ ᱟᱹᱜᱩ ᱚᱪᱚᱭᱟ ᱥᱮ ᱪᱮᱫ ᱟᱯᱮ ᱥᱮᱫ ᱫᱚ?
ᱦᱟᱸ ᱦᱟᱸ ᱦᱟᱸ ᱟᱫᱚ ᱵᱟᱝ ᱠᱷᱟᱴᱟᱜ ᱞᱟᱹᱜᱤᱱ ᱚᱸᱠᱟ ᱡᱟᱦᱟᱸᱭ ᱦᱚᱲ ᱚᱱᱠᱟ ᱫᱩᱠᱩᱜ ᱠᱤᱨᱤᱧ ᱟᱹᱜᱩᱭᱟᱠᱚ ᱚᱱᱟ ᱵᱤᱥᱤ ᱠᱚ ᱠᱤᱨᱤᱧ ᱟᱹᱜᱩᱭᱟ ᱜᱷᱟᱸᱥ ᱜᱚᱡᱚᱜ ᱵᱤᱥ᱾
ᱚ ᱟᱪᱪᱷᱟ ᱜᱚᱝᱠᱮ ᱛᱟᱦᱚᱞᱮ ᱟᱯᱮᱥᱮᱫ ᱪᱟᱭ ᱚᱱᱟᱻᱱᱟ
ᱞᱚᱥᱚᱫ,
ᱦᱳᱭ!
ᱞᱚᱥᱚ- ᱞᱚᱥᱚᱫ ᱦᱮᱸ ᱞᱚᱥᱚᱫ ᱫᱚ ᱚᱱᱟ ᱴᱮᱠᱴᱟᱨ ᱠᱚᱛᱮ ᱜᱮ ᱱᱮᱛᱟᱨ ᱰᱟᱺᱜᱽᱨᱟ ᱠᱚ ᱱᱚᱛᱮ ᱫᱚᱠᱚ ᱠᱚᱢ ᱪᱟᱵᱟᱣᱟᱠᱟᱱᱟ᱾ ᱟᱨ ᱦᱚᱲ ᱦᱚᱸ ᱠᱚ ᱟᱥᱠᱮᱛᱚᱜ ᱠᱟᱱ ᱵᱟᱝ ᱪᱮᱫ ᱱᱚᱛᱮ ᱫᱚ ᱩᱸᱠᱩ ᱰᱟᱺᱜᱽᱨᱟ ᱠᱚ ᱟᱹᱥᱩᱞ ᱦᱚᱸ ᱟᱫᱚ ᱚᱱᱟ ᱴᱮᱠᱴᱟᱨ ᱠᱚᱛᱮ ᱜᱮᱠᱩ ᱪ- ᱞᱮ ᱞᱚᱥᱚᱫᱟ ᱱᱚᱛᱮ ᱫᱚ᱾
ᱚ ᱟᱪᱪᱷᱟ ᱟᱪᱪᱷᱟ᱾
ᱦᱩᱸ ᱦᱩᱸ ᱱᱟ ᱟᱫᱚ ᱥᱩᱵᱤᱫᱟ ᱦᱚᱸ ᱥᱩᱵᱤᱫᱟ ᱩᱥᱟᱹᱨᱟ᱾ ᱩᱥᱟᱨᱟ ᱦᱩᱸ ᱦᱩᱸ,
ᱜᱚᱝᱠᱮ ᱛᱟᱦᱮᱞᱮ, ᱟᱯ ᱟᱯᱮ ᱚᱱᱛᱮ ᱛᱟᱦᱮᱞᱮ ᱥᱚᱦᱚᱨᱟᱭ ᱯᱚᱨᱚᱵᱽ ᱫᱚ ᱚᱠᱟ ᱞᱮᱠᱟ ᱯᱮ ᱢᱟᱱᱟᱣᱟ?
ᱥᱚᱦᱚᱨᱟᱭ ᱯᱚᱨᱚᱵᱽ ᱫᱚ ᱢᱚᱬᱮ ᱫᱤᱱ ᱞᱮ ᱢᱟᱱᱟᱣᱟ, ᱢᱚᱬᱮ ᱫᱤᱱ ᱨᱮ ᱪᱮᱫ, ᱦᱮᱸ ᱦᱮᱸ ᱪᱮᱫ ᱠᱚ ᱛᱟᱦᱮᱸᱱᱟ ᱩᱢ ᱠᱚ ᱥᱮ ᱪᱮᱫ? ᱤᱭᱟᱹ ᱠᱚ, ᱚᱱᱟ ᱤᱱᱟᱹᱜ ᱢᱚᱸᱡᱽ ᱛᱮᱦᱚᱸ ᱵᱟᱹᱞᱤᱧ ᱵᱟᱰᱟᱭᱟ ᱟᱹᱞᱤᱧ ᱫᱚ?
ᱟᱪ ᱪᱷᱟ ᱪᱷᱟ᱾
ᱩᱦᱩᱸ, ᱞᱟᱦᱟ ᱫᱚ ᱟᱹᱞᱤᱧ ᱫᱚ ᱚᱱᱟ ᱦᱩᱥᱩᱜ- ᱦᱮᱸ ᱦᱳᱥᱴᱮᱞᱤᱧ ᱛᱟᱦᱮᱸᱱ ᱠᱟᱱ ᱛᱟᱦᱮᱱᱟ ᱛᱚ, ᱟᱫᱚ ᱚᱱᱟᱛᱚ ᱩᱱᱟᱹᱜ ᱢᱚᱸᱡᱽ ᱛᱮ ᱵᱟᱹᱞᱤᱧ ᱵᱟᱲᱟᱭᱟ᱾ ᱟᱻᱧᱤᱛᱚᱜ ᱚᱭ ᱚᱲᱟᱜ ᱨᱮ ᱛᱟᱦᱮᱸ ᱦᱮᱸ ᱦᱮᱸ
ᱚ ᱚᱱᱟ ᱵᱟᱭᱨᱮ ᱠᱚᱨᱮ ᱵᱮᱱ ᱛᱟᱦᱮᱸᱱ ᱠᱟᱱ ᱛᱟᱦᱮᱸᱱᱟ ᱥᱮ ᱪᱮᱫ?
ᱦᱮᱸ ᱟᱫᱚ ᱧᱤᱛᱚᱜ ᱫᱚ ᱚᱸᱭ ᱚᱲᱟᱜ ᱨᱮ ᱧᱤᱛᱚᱜ ᱫᱚ ᱢᱮᱱᱟᱜ ᱞᱤᱧ ᱛᱮ ᱱᱤᱛᱚᱜ ᱦᱟᱜ ᱵᱩᱡᱷᱟᱹᱜᱼᱟ, ᱵᱩᱡᱷᱟᱹᱣᱟᱹᱞᱤᱧ᱾ ᱪᱮᱫ ᱞᱮᱠᱟ ᱢᱟᱱᱟᱣ ᱦᱩᱭᱩᱜ ᱠᱟᱱᱟ ᱪᱮᱫ, ᱦᱩᱸ ᱦᱩᱸ᱾ ᱟᱸ ᱢᱟᱱᱟᱣ ᱫᱚ ᱢᱚᱬᱮ ᱫᱤᱱ ᱠᱚ ᱢᱟᱱᱟᱣᱟ, ᱟᱯᱮ ᱥᱮᱫ ᱫᱚ ᱛᱤᱱᱟᱹᱜ ᱫᱤᱱ ᱠᱚ ᱢᱟᱱᱟᱣᱟ?
ᱜᱚᱝᱠᱮ ᱟᱞᱮᱥᱮᱫ ᱫᱚ ᱚᱱᱮ ᱵᱟᱠᱚ ᱚᱱᱟ ᱵᱟᱠᱚ ᱞᱟᱹᱭ ᱟᱠᱟᱫᱟ ᱥᱚᱦᱚᱨᱟᱭ ᱫᱚ ᱜᱚᱝᱠᱮ ᱚᱱᱮ ᱪᱮᱫ ᱞᱮᱠᱟ ᱢᱚᱬᱮᱦ ᱦᱳᱭ ᱦᱟᱛᱤ ᱞᱮᱠᱟᱱ ᱯᱚᱨᱚᱵᱽ ᱢᱚᱬᱮ ᱥᱤᱧ ᱢᱚᱬᱮ ᱧᱤᱫᱟᱹ ᱠᱚ ᱡᱟᱠᱼ ᱡᱚᱢᱚᱠ ᱨᱟᱹᱥᱠᱟᱹᱭᱟᱠᱚ᱾ ᱛᱟᱦᱚᱞᱮ ᱚᱱᱮ ᱚᱱᱠᱟ ᱜᱮ ᱜᱚᱝᱠᱮ ᱟᱞᱮ ᱫᱚᱞᱮ ᱢᱟᱱᱟᱣ ᱵᱟᱛᱟᱣᱟ ᱚᱱᱟ ᱥᱚᱦᱚᱨᱟᱭ ᱛᱮᱫ ᱫᱚ᱾
ᱟᱫᱚ ᱪᱮᱫ ᱠᱚ ᱫᱤᱱ ᱪᱮᱫ ᱞᱮᱠᱟ ᱯᱮ ᱢᱟᱱᱟᱣ ᱫᱤᱢ, ᱵᱟᱲᱟᱭ ᱠᱷᱟᱡ ᱛᱷᱚᱲᱟ ᱞᱟᱹᱭ ᱛᱟᱞᱟᱝ ᱢᱮ?
ᱦᱮᱸ? ᱦᱮᱸ ᱜᱚᱝᱠᱮ ᱞᱟᱹᱭ ᱵᱤᱱ?
ᱪᱮᱜ ᱠᱚ ᱨᱤᱱ, ᱦᱮᱸ ᱪᱮᱫ ᱠᱚ ᱫᱤᱱ ᱪᱮᱫ ᱞᱮᱠᱟ ᱯᱮ ᱢᱟᱱᱟᱣ ᱛᱷᱚᱲᱟ ᱞᱟᱹᱭ ᱞᱮᱠᱷᱟᱡ ᱡᱟᱜᱤᱧ ᱵᱩᱡᱷᱟᱹᱣ ᱮᱫᱟ᱾
ᱚᱜ ᱚᱻ ᱚᱻᱜ ᱜᱚᱝᱠᱮ ᱚᱱᱟ ᱜᱚᱴ ᱯᱩᱡᱟᱹ ᱯᱩᱭᱞᱳ ᱫᱤᱱ ᱫᱚ ᱱᱟᱦᱟᱜ ᱡᱟᱦᱟᱸ ᱟᱞᱮᱭᱟᱜ ᱜᱚᱴ ᱯᱩᱡᱟᱹ ᱠᱟᱱᱟ᱾
ᱦᱮᱸ ᱦᱮᱸ,
ᱦᱮᱸ ᱤᱱᱟᱹ ᱦᱤᱞᱳᱜ ᱫᱚᱱᱟᱸᱜ ᱦᱟᱱᱮ, ᱤᱱ ᱦᱤᱞᱳᱜ ᱫᱚ ᱚᱱᱮ ᱴᱟᱺᱰᱤ ᱨᱮ ᱥᱳᱲᱮ ᱞᱮ ᱡᱚᱢᱟ,
ᱦᱩᱸ᱾
ᱮᱸᱻ ᱥᱚᱲᱮ ᱡᱟᱦᱟᱸᱱᱟᱜ ᱤᱭᱟᱹ ᱱᱟᱭᱠᱮ, ᱤᱭᱟᱹ ᱱᱟᱭᱠᱮ, ᱠᱩᱰᱟᱹᱢ ᱱᱟᱭᱠᱮ ᱡᱟᱦᱟᱸᱭᱱᱟᱜ ᱥᱳᱲᱮ ᱤᱭᱟᱹ ᱵᱚᱸᱜᱟ ᱠᱚᱣᱟ ᱠᱤᱱ ᱱᱟᱜ ᱥᱤᱢ ᱱᱟᱦᱟᱜ,
ᱦᱮᱸ ᱦᱩᱸ
ᱤᱱᱟᱹ ᱦᱤᱞᱳᱜ ᱫᱚᱻ ᱚᱱᱟ ᱥᱚᱲᱮ ᱞᱮ ᱡᱚᱢ ᱠᱮᱫ ᱜᱮ, ᱫᱤᱭᱮ ᱫᱟᱞᱮ ᱚᱲ- ᱤᱱᱟᱹ ᱦᱤᱞᱳᱜ ᱜᱮ ᱚᱱᱟ ᱴᱟᱢᱟᱠ ᱛᱩᱢᱫᱟᱹᱜ ᱞᱮ ᱤᱫᱤ ᱠᱟᱜᱼᱟ, ᱚᱱᱟ ᱤᱭᱟᱹ ᱜᱚᱴ ᱴᱟᱺᱰᱤ ᱨᱮᱜᱮ,
ᱦᱟᱸ ᱦᱟᱸ᱾
ᱜᱚᱴ ᱴᱟᱲᱤ ᱨᱮ ᱤᱫᱤ ᱵᱟᱲᱟ ᱠᱟᱛᱮᱫ ᱛᱟᱦᱞᱮ ᱡᱚᱠᱷᱚ ᱱᱟᱜ ᱡᱚᱢ ᱪᱟᱵᱟᱭᱟᱞᱮ ᱟᱫᱚ ᱡᱚᱢ ᱢᱟᱱᱮ ᱟᱹᱭᱩᱵ ᱱᱟᱥᱮ ᱥᱤᱸᱜᱟᱹᱲᱚᱜᱼᱟ ᱛᱚ ᱜᱚᱝᱠᱮ᱾
ᱦᱮᱸ ᱦᱮᱸ
ᱛᱟᱦᱞᱮ ᱮᱠᱫᱚᱢ ᱚᱱᱟ ᱨᱩ ᱨᱩ ᱛᱮᱞᱮ ᱟᱹᱜᱩ ᱠᱮᱫ ᱜᱮ ᱟᱫᱚ ᱮᱠᱫᱚᱢ ᱚᱱᱟ ᱢᱟᱱᱮ ᱡᱟᱦᱟᱸ ᱯᱟᱦᱟᱴᱟ ᱥᱟᱜ ᱢᱟᱱᱮ ᱞᱟᱛᱟᱨ ᱯᱟᱦᱟᱴᱟ ᱥᱮ ᱪᱮᱛᱟᱱ ᱯᱟᱦᱟᱴᱟ ᱱᱟᱦᱟᱜ ᱞᱮ ᱥᱚᱲᱮᱭᱮᱫᱟ ᱥᱮ ᱟᱛᱳᱩ ᱨᱮ ᱱᱟᱜ
ᱩᱸᱻ ᱩᱜ
ᱟᱫᱚ ᱚᱱᱛᱮ ᱠᱷᱚᱱ ᱜᱮ ᱱᱟᱜ ᱯᱩᱨᱟᱹ ᱜᱟᱹᱭᱞ ᱞᱮ ᱡᱟᱜᱟᱣ ᱟᱹᱜᱩ ᱠᱚᱣᱟ᱾
ᱚ ᱦᱩᱸ
ᱟᱫᱚᱢ ᱚᱲᱟᱜ ᱚᱲᱟᱜ ᱩᱱᱠᱩ ᱜᱟᱹᱭ ᱰᱟᱝᱨᱤ ᱠᱚ ᱡᱟᱦᱟᱸᱭ ᱛᱚ ᱡᱟᱦᱟᱸᱭ ᱚᱲᱟᱜ ᱨᱮ ᱜᱟᱹᱭ ᱵᱟᱹᱱᱩᱜ ᱚᱱᱟ ᱟᱲᱟᱜ ᱨᱮ ᱫᱚ ᱚᱱᱟ ᱚᱲᱟᱜ ᱨᱮᱫᱚ ᱠᱟᱲᱟ ᱰᱟᱺᱝᱨᱤ ᱠᱚ ᱱᱟᱜ ᱢᱮᱱᱟᱜ ᱠᱚᱣᱟ᱾
ᱩ ᱦᱩᱸᱻ
ᱟᱫᱚ ᱱᱩᱜ ᱩᱱᱠᱩᱞ ᱞᱮ ᱡᱟᱜᱟ ᱟᱹᱜᱩ ᱠᱚᱣᱟ᱾
ᱚᱸᱻᱻ
ᱫᱷᱟ ᱜᱚᱢᱠᱮ ᱥᱚᱢᱚᱭ ᱦᱚᱸ ᱪᱟᱵᱟᱭᱮᱱ ᱛᱟᱞᱟᱝᱟ᱾
ᱦᱮᱸ ᱥᱚᱢᱚᱭ ᱦᱚᱸ ᱪᱟᱵᱟᱭᱮᱱ ᱛᱟᱞᱟᱝᱼᱟ᱾
ᱦᱳᱭ ᱟᱨᱚ ᱦᱚᱸ ᱱᱟᱜ ᱞᱟᱝ ᱨᱯᱚᱲᱟ ᱥᱮ ᱪᱮᱫ᱾
ᱦᱮᱸ ᱦᱮᱸ ᱟᱨᱦᱚᱸ ᱞᱟᱝ ᱨᱚᱯᱚᱲᱟ ᱛᱚᱵᱮ᱾ ᱦᱮᱸ ᱴᱷᱤᱠ ᱜᱮᱭᱟ᱾